ᱦᱮᱞᱳ ᱦᱩ ᱡᱚᱦᱟᱨ ᱜᱮ
ᱦᱮᱸ ᱡᱚᱦᱟᱨ ᱜᱮ
ᱛᱚ ᱱᱟᱯᱟᱭ ᱜᱮ ᱢᱮᱱᱟᱜ ᱯᱮᱭᱟ ᱛᱚ?
ᱦᱮᱸ ᱱᱟᱯᱟᱭ ᱜᱮ, ᱟᱯᱮ ᱫᱚ?
ᱛᱚ ᱡᱚᱢ ᱵᱟᱲᱟ ᱦᱮᱸ ᱟᱞᱮ ᱦᱚᱸ ᱱᱟᱯᱟᱭ ᱜᱮ ᱡᱚᱢ ᱵᱟᱲᱟ ᱠᱚ ᱦᱳᱭᱱᱟ ᱥᱮ ᱵᱟᱝ?
ᱡᱚᱢ ᱵᱟᱲᱟ ᱠᱚᱫᱚ ᱟᱨᱤᱭᱟᱜᱼᱟ
ᱛᱚ ᱚᱲᱟᱜ ᱠᱚᱨᱮ ᱜᱮ ᱥᱮ ᱵᱟᱦᱮᱨ ᱥᱮᱫ ᱨᱮ?
ᱟ ᱚᱲᱟᱜ ᱠᱚᱨᱮ ᱜᱮ ᱦᱤᱛᱚᱜ ᱫᱚ
ᱛᱟᱦᱚᱞᱮ ᱚᱲᱟᱜ ᱠᱚᱨᱮ ᱛᱮᱦᱮᱧ ᱫᱚ ᱛᱚ ᱛᱤᱨᱤᱥᱟ ᱡᱩᱱ ᱛᱟᱦᱚᱞᱮ ᱚᱠᱟ ᱥᱮᱫ ᱦᱚᱸ ᱢᱟᱱᱮ ᱵᱚᱸᱜᱟ ᱵᱩᱨᱩ ᱫᱮᱵᱟ-ᱥᱮᱵᱟ ᱠᱚ ᱦᱳᱭᱱᱟ ᱥᱮ ᱵᱟᱝᱟ?
ᱟᱣᱨᱤ ᱭᱟᱜᱼᱟ ᱦᱩᱭ, ᱟᱣᱨᱤ ᱦᱩᱭᱩᱜᱼᱟ, ᱢᱟᱱᱮ ᱦᱩᱭᱩᱜᱼᱟ ᱱᱚᱴᱟ, ᱫᱚᱥᱴᱟ ᱥᱮᱜ᱾
ᱚᱱᱛᱮ ᱪᱮᱜ ᱠᱟ ᱠᱚ ᱠᱩᱨᱩᱢᱩᱴᱩ? ᱠᱟᱜ ᱜᱮᱹᱭᱟ ᱠᱚ ᱚᱱᱛᱮ ᱚᱠᱟ ᱞᱮᱠᱟ ᱠᱩᱨᱩᱢᱩᱴᱩ ᱪᱟᱞᱟᱜ ᱠᱟᱱᱟ ᱥᱮ ᱚᱸᱭ ᱛᱮᱦᱮᱧ ᱫᱚ 'ᱛᱤᱨᱤᱥᱟ ᱡᱚᱱ' ᱛᱚ, ᱚᱠᱟ ᱞᱮᱠᱟ ᱠᱩᱨᱩᱢᱩᱴᱩ ᱯᱮ ᱛᱟᱣ ᱠᱟᱜ ᱜᱮᱭᱟ ᱥᱮ ᱟᱨᱚ ᱟᱭᱢᱟ-ᱟᱭᱢᱟ ᱴᱚᱴᱷᱟ, ᱚᱱᱟ ᱟᱛᱳ, ᱟᱛᱳ ᱴᱚᱞᱟ ᱠᱚᱨᱮ ᱠᱚ ᱛᱟᱣ ᱠᱟᱜ ᱜᱮᱭᱟ, ᱧᱮᱞ ᱵᱟᱲᱟ ᱠᱚᱫᱚ, ᱥᱮᱱ ᱵᱟᱲᱟ ᱠᱚ ᱦᱩᱭᱩᱜ ᱜᱮᱭᱟ ᱥᱮ ᱵᱟᱸ?
ᱩᱸ ᱠᱩᱨᱩᱢᱩᱴᱩ ᱫᱚ ᱱᱚᱝᱠᱟ, ᱦᱟᱸᱜ ᱫᱚ, ᱟᱞᱮ ᱫᱚ ᱮᱱᱮ ᱡᱮᱞᱮᱠᱟᱼᱢ ᱵᱟᱜ, ᱢᱟᱱᱮ ᱯᱤᱭᱟ, ᱠᱳᱱᱭᱟ ᱛᱳ ᱛᱮ ᱟᱨᱠᱤ ᱢᱤᱜᱴᱷᱮᱱ ᱜᱮᱞᱮ ᱢᱟᱱᱟᱣ ᱜᱮᱭᱟ ᱨᱮ᱾ ᱠᱤ ᱢᱤᱜᱴᱟᱜ ᱡᱟᱭᱜᱟ ᱨᱮ ᱛᱟᱦᱞᱮ ᱵᱷᱟᱜᱤ ᱜᱮ ᱠᱩᱨᱩᱢᱩᱴᱩ ᱫᱚ ᱦᱩᱭ ᱠᱟᱱᱟ, ᱟᱫᱚ᱾
ᱟᱪᱪᱷᱟ-ᱪᱷᱟ᱾ ᱟᱹᱰᱤ ᱡᱟᱠ ᱡᱚᱢᱚᱠ ᱢᱟᱱᱮ ᱯᱮᱭᱟ, ᱯᱚᱨᱮ ᱟᱛᱳ ᱴᱚᱞᱟᱛᱮ ᱢᱤᱜᱴᱷᱮᱱ ᱯᱮ, ᱴᱷᱟᱶ ᱜᱚᱴᱟ ᱠᱟᱜᱼᱟ ᱯᱮ ᱛᱷᱟᱞᱮ ᱵᱟᱝᱟ!
ᱦᱩᱸ, ᱦᱩᱸ ᱾
ᱟᱰᱤ ᱡᱟᱞ ᱡᱚᱢᱚᱠ ᱜᱮ, ᱛᱷᱟᱞᱮ ᱯᱮ ᱠᱩᱨᱩᱢᱩᱴᱩ ᱠᱟᱜ ᱜᱮᱭᱟᱸ! ᱚᱠᱟ ᱞᱮᱠᱟ ᱛᱟᱞᱮ ᱠᱩᱨᱩᱢᱩᱴᱩ ᱠᱚᱫᱚ ᱪᱟ ᱠᱟᱱᱟ, ᱪᱟᱞᱟᱜ ᱠᱟᱱᱟ ᱱᱤᱛᱚᱜ ᱫᱷᱟᱣᱤᱡ- -ᱛᱮ?
ᱠᱩᱨᱩᱢᱩᱴᱩ ᱠᱚᱫᱚ ᱱᱚᱝᱠᱟ ᱟᱱᱠᱤ ᱩᱸ ᱦᱟᱜ ᱟᱱ ᱱᱚᱴᱟ, ᱫᱚᱥᱴᱟ ᱥᱮᱜ ᱞᱮᱠᱟ ᱟᱨᱠᱤ ᱚᱝᱠᱟ ᱟᱱ ᱪᱟᱞᱟᱜ ᱟᱞᱮ ᱛᱟᱯᱚᱨᱮ ᱚᱝᱠᱟ, ᱴᱟᱢᱟᱠ, ᱛᱩᱱᱫᱟᱜ ᱛᱟᱦᱮᱱᱟ ᱛᱚᱻ ᱟᱨ ᱛᱟᱦᱞᱮ ᱢᱚᱠᱟ ᱮᱱᱮᱪ, ᱮᱱᱮᱡ ᱛᱚ ᱵᱤᱥᱤ ᱜᱟᱹᱲᱤᱡ ᱵᱟᱝ ᱦᱩᱭᱩᱜᱼᱟ, ᱮᱸᱰᱮᱡ ᱢᱟᱱᱮ ᱮᱱᱮ-ᱮᱱᱮ! ᱛᱮᱹ ᱪᱟᱞᱟᱜ ᱭᱩᱜᱼᱟ ᱚᱸᱰᱮᱻ ᱢᱟᱱᱮ ᱡᱟᱦᱟ ᱴᱷᱮᱱ ᱠᱩ ᱢᱩᱨᱛᱤ ᱦᱮᱱᱟᱜᱼᱟ ᱥᱤᱫᱩ-ᱠᱟᱹᱱᱩᱣᱟᱜ᱾ ᱱᱚᱣᱟ ᱦᱟᱸ ᱛᱟᱯᱚᱨᱮ ᱪᱟᱞᱟᱣ ᱠᱟᱛᱮᱜ, ᱚᱸᱰᱮ ᱯᱮ ᱫᱷᱟᱣ ᱟᱹᱪᱩᱨᱚᱜ ᱦᱩᱭᱩᱜᱼᱟ᱾ ᱯᱮ ᱫᱷᱟᱣ ᱞᱮ ᱟᱹᱪᱩᱨᱚᱜᱼᱟ ᱟᱨ ᱛᱟᱯᱚᱨᱮ, ᱛᱟᱯᱚᱨᱮ ᱟᱱᱟ ᱩᱸ ᱚᱱᱟ ᱴᱟᱢᱟᱠ ᱛᱩᱱᱫᱟᱜ ᱫᱚ ᱫᱚᱦᱚ ᱠᱟᱛᱮᱺᱜ ᱛᱟᱯᱨᱮ ᱟᱫᱚ ᱯᱩᱡᱟᱹ ᱠᱚᱠᱚ ᱯᱩᱡᱟᱹᱭᱟᱠᱚ ᱟᱫᱚ, ᱯᱩᱡᱟᱹ ᱵᱟᱲᱟ ᱠᱟᱛᱮᱜ ᱮᱱ ᱛᱟᱯ ᱯᱚᱨᱮᱢ ᱢᱮ ᱵᱟᱦᱟ ᱢᱟᱞᱟ ᱟᱨᱟᱣ ᱠᱚ ᱭᱩᱜᱼᱟ, ᱛᱟᱯᱚᱨᱮ ᱠᱤᱪᱷᱩ ᱵᱩᱜ ᱢᱟᱱᱮ ᱞᱟᱹᱭ ᱵᱟᱲᱟᱭᱟᱠᱚ ᱚᱱᱟ ᱱᱤᱭᱮ᱾
ᱛᱟᱯᱚᱨᱮ ᱪᱩᱼᱢ ᱩᱸ ᱠᱟ ᱜᱤᱫᱽᱨᱟᱹ ᱣᱟᱜ ᱟᱨᱠᱤ ᱚᱱᱠᱟ, ᱱᱮ ᱚᱝᱠᱟ ᱚᱱᱚᱬᱦᱮ ᱠᱚ ᱢᱮᱱᱟᱜᱼᱟ, ᱚᱱᱟ ᱱᱤᱭᱮ᱾
ᱛᱟᱞᱮ ᱟᱯᱮ ᱥᱮᱫ ᱢᱟ ᱚᱱᱟ ᱡᱟᱦᱟ ᱟᱫᱚ ᱞᱟᱹᱭᱟ ᱠᱟᱴᱤᱡ, ᱟ ᱤᱭᱟᱹ ᱞᱟᱹᱭ ᱫᱟᱞᱤᱧ ᱡᱮ ᱟᱯᱮ ᱥᱮᱫ ᱫᱚ ᱱᱟᱦᱟᱜ ᱛᱷᱟᱞᱮᱵ ᱯᱟᱱᱮ, ᱢᱟᱱᱮᱢ ᱪᱮᱜ ᱞᱮᱠᱟ, ᱢᱟᱱᱮ ᱫᱷᱤᱨᱤ ᱨᱮᱱ ᱢᱩᱨᱛᱤ ᱜᱤ ᱥᱮ ᱡᱟᱦᱟ ᱫᱚ ᱢᱟᱱᱮ ᱢᱩᱴᱷᱟᱹᱱ?
ᱦᱮᱸᱻ ᱡᱟᱦᱟᱸ ᱟᱨᱠᱤ ᱠᱚ, ᱢᱩᱴᱷᱟᱹᱱ ᱠᱚ ᱵᱮᱜ ᱢᱟᱱᱮ ᱵᱮᱱᱟᱣ ᱠᱟᱜᱼᱟ ᱠᱚ ᱥᱮ ᱢᱟᱱᱮ ᱚᱝᱠᱟ ᱫᱷᱤᱨᱤ ᱨᱮᱱ ᱫᱚ ᱵᱟᱝ ᱠᱟᱱᱟ, ᱢᱟᱱᱮ ᱚᱝᱠᱟ ᱠᱚ ᱛᱮᱭᱟᱨ ᱠᱟᱛᱮ ᱟᱨᱠᱤ ᱚᱱᱟ ᱠᱚ ᱢᱮᱱᱫᱟᱜ ᱟᱱ, ᱢᱮᱱᱟᱜᱼᱟ᱾
ᱟᱪᱪᱷᱟ ᱟᱫᱚ ᱱᱟᱦᱟᱜ, ᱟᱫᱚ ᱡᱟᱦᱟ ᱯᱮᱭᱟ, ᱯᱩᱱᱭᱟ ᱟᱛᱩ ᱛᱮ ᱛᱷᱟᱞᱮ ᱚᱸᱰᱮ ᱫᱚ ᱱᱟᱦᱟᱜ, ᱢᱟᱱᱮ ᱵᱚᱸᱜᱟ, ᱵᱩᱨᱩ ᱠᱟᱹᱢᱤ ᱦᱚᱨᱟ ᱫᱚ ᱟᱹᱰᱤ ᱡᱟᱠ ᱡᱚᱢᱚᱠ ᱜᱮ ᱦᱩᱭᱩᱜᱼᱟ! ᱛᱷᱟᱞᱮ ᱟᱵᱚᱨᱮᱱ ᱢᱟ ᱡᱟᱦᱟ ᱵᱤᱨ ᱵᱷᱟᱱᱴᱟ ᱥᱤᱫᱩ, ᱢᱟᱱᱮ ᱥᱤᱫᱩ, ᱠᱟᱹᱱᱩ, ᱯᱷᱩᱞᱚ, ᱡᱷᱟᱱᱚ ᱩᱝᱠᱩ ᱢᱟ ᱢᱮᱱᱟᱜ ᱠᱚᱜᱮᱭᱟ ᱛᱟᱞᱮ ᱩᱝᱠᱩᱣᱟᱜ ᱫᱤᱥ-ᱦᱩᱫᱤᱥ ᱛᱮ ᱡᱟᱦᱟ ᱚᱸᱰᱮ ᱵᱚᱸᱜᱟ, ᱵᱩᱨᱩ ᱠᱟᱹᱢᱤ ᱦᱚᱨᱟ ᱠᱚ ᱦᱩᱭᱩᱜ ᱫᱚ ᱱᱟᱦᱟᱜ, ᱚᱸᱰᱮ ᱫᱚ ᱱᱟᱦᱟᱜ ᱩᱝᱠᱩ ᱥᱚᱨᱚᱜᱽ ᱯᱩᱨᱤ ᱡᱟ ᱯᱟᱛᱟᱞᱯᱩᱨᱤ, ᱢᱚᱧᱪᱚᱯᱩᱨᱤ ᱡᱟᱦᱟ ᱨᱮᱜᱮ ᱠᱚ ᱛᱟᱦᱮᱱ, ᱚᱸᱰᱮ ᱫᱚ ᱱᱚᱜ ᱱᱚᱣᱟ ᱟᱵᱚᱣᱟᱜ ᱡᱟᱦᱟ ᱢᱩᱴᱷᱟᱹᱱ ᱴᱷᱮᱹᱱ ᱚᱸᱰᱮ ᱜᱚ ᱟᱲᱜᱚ, ᱟᱲᱜᱚ ᱨᱮᱱᱟᱜ ᱠᱩᱨᱩᱢᱩᱴᱩ ᱠᱚ ᱦᱩᱭᱩᱜ ᱜᱮᱭᱟ ᱥᱮ ᱵᱟᱝᱟ?
ᱦᱮᱸ-ᱦᱮᱸ, ᱚᱱᱟ ᱠᱩᱨᱩᱢᱩᱴᱩ ᱠᱚ ᱦᱩᱭᱩᱜ ᱜᱮᱹᱭᱟ ᱟᱨ ᱟᱨᱜᱚᱱ ᱜᱮᱭᱟ ᱠᱚᱸ᱾
ᱟᱪᱪᱷᱟ-ᱪᱷᱟ-ᱪᱷᱟ᱾ ᱩᱝᱠᱩ ᱥᱟᱛᱮ ᱜᱟᱯᱟᱞ, ᱩᱸᱠᱩ ᱥᱟᱛᱮ ᱡᱟᱦᱟᱸ ᱜᱮ, ᱡᱟᱦᱟ ᱞᱮᱠᱟ ᱢᱟᱱᱮ ᱫᱩᱠ ᱦᱟᱨᱠᱮᱛ-ᱥᱟᱥᱮᱛ ᱡᱟᱦᱟᱸᱜᱮ, ᱵᱩᱜᱤ ᱵᱟᱹᱲᱤᱡ ᱵᱟᱠᱚ ᱢᱮᱱᱟ, ᱨᱚᱲ ᱵᱟᱲᱟ ᱠᱟᱛᱮᱫ ᱟᱫᱚ, ᱱᱟᱦᱟᱜ ᱟᱠᱟᱥᱚᱜ-ᱟ ᱠᱚ, ᱛᱟᱨ ᱯᱚᱨᱮ ᱱᱷᱟᱜ, ᱟᱫᱚ, ᱟᱭᱢᱟ ᱟᱭᱢᱟ ᱠᱚ, ᱚᱱᱟ ᱠᱟᱹᱢᱤ ᱠᱚ, ᱠᱟᱹᱢᱤ ᱠᱚ ᱥᱟᱹᱛ ᱵᱟᱲᱟ ᱠᱟᱛᱮᱫ, ᱟᱫᱚ ᱯᱮ ᱟᱭᱢᱟ ᱟᱭᱢᱟ, ᱦᱮᱯᱨᱟᱣ ᱠᱚᱯᱮ, ᱫᱚᱦᱚ ᱟᱠᱟᱫ ᱡᱟᱦᱟᱸ ᱾ ᱚᱱᱟ ᱠᱚᱫᱚ, ᱛᱟᱦᱚᱞᱮ, ᱜᱤᱫᱽᱨᱟᱹ ᱠᱚ, ᱞᱟᱹᱜᱤᱫ ᱢᱮᱱᱟᱜ ᱜᱮᱭᱟ ᱥᱮ ᱪᱮᱫ ᱞᱮᱠᱟ ᱾
ᱟᱸ ᱜᱤᱫᱽᱨᱟᱹ ᱠᱚ, ᱞᱟᱹᱜᱤᱫ ᱜᱮ ᱚᱱᱟ, ᱜᱤᱫᱽᱨᱟᱹ ᱠᱚ, ᱞᱟᱹᱜᱤᱫ ᱜᱮ ᱾ ᱮᱸᱻ ᱥᱮᱬᱟ ᱠᱚ, ᱞᱟᱹᱜᱤᱫ ᱫᱚ ᱵᱟᱝ ᱾
ᱟᱫᱚ, ᱱᱷᱟᱜ ᱥᱮᱸᱬᱟ ᱠᱚ, ᱞᱟᱜᱤᱫ ᱦᱚᱸᱛᱚ, ᱫᱚᱦᱚ ᱫᱚ, ᱞᱟᱹᱠᱛᱤᱭᱟᱱ ᱛᱟᱦᱮᱸ ᱠᱟᱱᱟ᱾ ᱡᱟᱦᱟᱸ ᱞᱮᱠᱟ, ᱡᱮ ᱥᱟᱨ ᱛᱮᱨᱟᱝ ᱠᱚᱲᱟ ᱦᱚᱯᱚᱱ, ᱛᱤᱨᱞᱟᱹ ᱦᱚᱯᱚᱱ, ᱞᱟᱹᱜᱤᱫ ᱛᱮ
ᱮᱸᱻ ᱚᱱᱟ ᱠᱚᱫᱚ, ᱵᱟᱠᱚ ᱫᱚᱦᱚ ᱟᱠᱟᱜᱼᱟ, ᱟᱫᱚ, ᱠᱟᱹᱡ ᱦᱳᱭ! ᱞᱟᱦᱟ ᱠᱷᱚᱱᱟᱜ ᱟᱨᱠᱮ, ᱚᱱᱠᱟ ᱦᱮᱡ, ᱦᱮᱡ ᱟᱠᱟᱱᱟ ᱾
ᱟᱪᱷᱟ, ᱟᱹᱰᱤ, ᱟᱹᱰᱤ ᱟᱭᱢᱟ ᱜᱮ, ᱡᱟᱦᱟᱸ ᱫᱚ, ᱢᱤᱫ ᱴᱷᱮᱱ ᱩᱱᱟᱹᱜ, ᱯᱮ ᱯᱳᱱ ᱟᱹᱛᱩ ᱛᱮ, ᱟᱯᱮ ᱡᱟᱠ ᱡᱚᱢᱚᱠ ᱠᱟᱛᱮᱫ ᱯᱮ ᱤᱭᱟᱹ ᱦᱚᱪᱚᱭᱮᱜᱼᱟ, ᱚᱱᱠᱟ ᱡᱟᱛᱮ, ᱟᱭᱢᱟ ᱟᱭᱢᱟ, ᱴᱚᱴᱷᱟ ᱠᱚᱨᱮ ᱦᱚᱸ, ᱦᱩᱭᱩᱜ ᱠᱟᱱ ᱜᱮᱭᱟ, ᱱᱤᱛᱤᱧ ᱢᱟᱱᱮ, ᱥᱟᱱᱟᱢ ᱡᱟᱦᱟᱸ ᱛᱤᱱᱟᱹᱜ, ᱥᱟᱱᱛᱟᱲ ᱢᱮᱱᱟᱜ ᱵᱚᱱᱟ, ᱡᱷᱚᱛᱚ ᱦᱚᱲ ᱢᱟᱱᱟᱣ ᱫᱚᱠᱚ, ᱢᱟᱱᱟᱣᱮᱫ ᱜᱮᱭᱟ ᱠᱚ, ᱠᱚᱢ ᱵᱮᱥᱤ ᱡᱟᱦᱟᱸ ᱨᱮ, ᱟᱹᱰᱤ ᱟᱹᱰᱤ, ᱡᱟᱭᱜᱟ ᱨᱮᱜᱮ, ᱧᱮᱞ ᱟᱠᱟᱱᱟ ᱡᱮ, ᱱᱚᱜᱼᱚᱭ ᱟᱵᱚ ᱨᱮᱱ ᱢᱩᱨᱛᱤ ᱠᱚᱠᱚ, ᱨᱟᱹᱯᱩᱫ ᱵᱟᱲᱟ ᱟᱠᱟᱫ ᱠᱚᱣᱟ ᱠᱚ, ᱚᱱᱟ ᱚᱱᱟ, ᱡᱟᱭᱜᱟ ᱠᱚᱨᱮᱡ ᱦᱚᱸ, ᱠᱷᱚᱱ ᱠᱚ, ᱛᱮᱦᱮᱧ ᱫᱚᱵᱚ, ᱢᱟᱱᱟᱣ ᱮᱫᱟ ᱠᱚ, ᱟᱫᱚ ᱡᱟᱦᱟᱸ ᱞᱮᱠᱟ ᱟᱫᱚ ᱠᱩᱨᱩ ᱢᱩᱴᱩ ᱠᱚ, ᱦᱟᱛᱟᱣ ᱠᱟᱜᱼᱟ ᱠᱚ ᱾
ᱦᱮᱸᱻ ᱦᱩᱸ ᱾
ᱟᱪᱷᱟ ᱛᱟᱞᱦᱮ ᱢᱟ, ᱟᱯᱮ ᱥᱮᱫ ᱦᱚᱸᱜ ᱚᱭ ᱡᱮ, ᱥᱮᱨᱢᱟ ᱡᱟᱹᱲᱤ ᱠᱚ, ᱦᱩᱭᱩᱜ ᱠᱟᱱᱟ ᱥᱮ ᱵᱟᱝ?
ᱦᱮᱸ, ᱥᱮᱨᱢᱟ ᱡᱟᱹᱲᱤ ᱠᱚᱫᱚ, ᱦᱩᱭᱩᱜ ᱠᱟᱱ ᱜᱮᱭᱟ ᱾ ᱟᱫᱚ, ᱟᱫᱚ ᱱᱚᱝᱠᱟ ᱵᱷᱟᱵᱮ ᱦᱩᱭᱩᱜ ᱚᱱᱟ ᱡᱟᱦᱟᱸ ᱫᱚ, ᱢᱤᱫ ᱫᱤᱱ ᱡᱩᱫᱤ ᱥᱤᱛᱩᱝ ᱮᱻ ᱫᱟᱜ ᱮᱫᱟ, ᱟᱨᱠᱤ, ᱟᱨ ᱚᱱᱟ ᱟᱨ, ᱢᱚᱬᱮ ᱫᱤᱱ ᱜᱟᱱᱮ, ᱥᱤᱛᱩᱝ ᱮᱫᱟ, ᱟᱫᱚ, ᱚᱱᱠᱟ ᱠᱟᱹᱴᱤᱡ ᱫᱟᱜ ᱠᱚ, ᱚᱱᱟ ᱛᱮᱜ ᱛᱚ, ᱠᱟᱹᱴᱤᱡ ᱥᱚᱝᱠᱚᱴᱚᱜ ᱠᱟᱱᱟ᱾
ᱛᱟᱦᱚᱞᱮ, ᱦᱩᱲᱩ ᱠᱚᱯᱮ ᱡᱟᱦᱟᱸ ᱛᱚᱞᱟ ᱠᱚᱯᱮ ᱜᱤᱰᱤ ᱠᱟᱜ, ᱵᱟᱲᱟ ᱠᱟᱜ ᱜᱮᱭᱟ ᱥᱮ ᱵᱟᱝ ᱟ?
ᱦᱮᱸ, ᱛᱚᱞᱟ ᱠᱚᱫᱚ ᱞᱮ, ᱜᱤᱰ ᱤ ᱵᱟᱲᱟ ᱟᱠᱟᱫ ᱜᱮᱭᱟ ᱾
ᱟᱫᱚ ᱢᱟ, ᱫᱟᱜ, ᱫᱟᱜ ᱡᱟᱹᱲᱤ ᱢᱟ, ᱦᱚᱜᱼᱚᱭ ᱦᱚᱞᱟ, ᱦᱚᱞᱟᱣ ᱢᱟ, ᱫᱚᱢᱮ ᱜᱮ, ᱫᱟᱜ ᱡᱟᱹᱲᱤ ᱠᱮᱜ ᱟᱭ, ᱚᱠᱟ ᱥᱮᱫ ᱚᱠᱟ ᱥᱮ ᱠᱚ, ᱟᱫᱚ ᱟᱯᱮ ᱥᱮᱫ ᱱᱷᱟᱜ, ᱫᱟᱜ ᱡᱟᱹᱲᱤ ᱠᱚ, ᱦᱩᱭ ᱟᱠᱟᱱ ᱜᱮᱭᱟ, ᱥᱮ ᱵᱟᱝ
ᱦᱮᱸ, ᱟᱞᱮ ᱥᱮᱫ ᱦᱚᱸ, ᱦᱩᱭ ᱫᱚ ᱦᱩᱭ ᱟᱠᱟᱱᱟ ᱾ ᱟᱫᱚ ᱟᱞᱮ ᱥᱮᱫ ᱫᱚ, ᱠᱟᱹᱴᱤᱡ ᱠᱚᱢ ᱦᱩᱭ ᱟᱠᱟᱱᱟ, ᱟᱫᱚ ᱮᱴᱟᱜ, ᱮᱴᱟᱜ ᱡᱟᱭᱜᱟ ᱨᱮ, ᱡᱟ ᱟᱸᱡᱚᱢ ᱮᱱᱟ, ᱟᱨᱠᱤ ᱠᱟᱹᱴᱤᱡ ᱵᱤᱥᱤ ᱜᱮ, ᱦᱩᱭ ᱟᱠᱟᱱᱟ ᱾ ᱟᱞᱮ ᱥᱮᱱ ᱫᱚ, ᱠᱟᱹᱴᱤᱡ ᱠᱚᱢ ᱧᱚᱜ ᱜᱮ, ᱦᱩᱭ ᱮᱱᱟ, ᱫᱚᱢᱮ ᱮᱠᱴᱟ ᱫᱚ ᱵᱟᱝ ᱾ ᱟᱨᱛᱟᱦᱚᱞᱮ, ᱟᱯᱮ ᱥᱮᱫ ᱫᱚ, ᱪᱮᱫ ᱞᱮᱠᱟ? ᱟᱯᱮ ᱥᱮᱫ ᱫᱚ, ᱪᱮᱫ ᱞᱮᱠᱟ ᱛᱤᱨᱤᱥᱟ ᱡᱩᱱ ᱢᱟᱱᱟᱣ ᱮᱫᱟ ᱯᱮ?
ᱟᱞᱮ ᱥᱮᱫ ᱢᱟ, ᱟᱞᱮ ᱥᱮᱫ ᱦᱩᱭ ᱮᱱᱟ ᱾ ᱟᱫᱚ, ᱟᱞᱮ ᱫᱚ ᱢᱟ, ᱦᱩᱰᱤᱧ ᱦᱩᱰᱤᱧ, ᱢᱟᱱᱮ ᱢᱤᱫᱴᱟᱝ ᱴᱚᱞᱟ ᱛᱮᱜᱮ ᱞᱮ, ᱵᱮᱱᱟᱣ ᱠᱮᱫᱼᱟ ᱛᱚ, ᱟᱞᱮ ᱥᱮᱫ ᱫᱚ, ᱥᱟᱹᱛ ᱥᱟᱯᱲᱟᱣ ᱠᱟᱛᱮᱫ, ᱱᱚᱜ ᱚᱭ ᱢᱟᱱᱮ, ᱵᱚᱸᱜᱟ ᱵᱩᱨᱩ ᱠᱟᱹᱢᱤ ᱦᱚᱨᱟ ᱫᱚᱞᱮ, ᱥᱟᱹᱛ ᱥᱟᱯᱲᱟᱣ ᱟᱠᱟᱜᱼᱟ, ᱱᱷᱟᱜ? ᱟᱫᱚ, ᱱᱤᱛᱳᱜ ᱱᱷᱟᱜ, ᱫᱚᱫᱚ ᱠᱤᱪᱷᱩ ᱦᱚᱲ ᱞᱟᱹᱜᱤᱫ ᱫᱚ ᱟᱫᱚ ᱱᱤᱛᱚᱜ ᱫᱚᱫᱚ ᱡᱚᱛᱚ ᱛᱷᱤᱨ ᱛᱷᱷᱟᱨ ᱟᱠᱟᱱ ᱟᱞᱮ, ᱡᱟᱦᱟᱸ ᱫᱚ ᱟᱫᱚ ᱠᱩᱨᱩ ᱢᱩᱴᱩ ᱫᱚ ᱢᱮᱱᱟᱜᱼᱟ ᱾ ᱡᱟᱦᱟᱸ ᱫᱚ ᱜᱤᱫᱽᱨᱟᱹ ᱠᱚ ᱞᱟᱹᱜᱤᱫ ᱛᱮ, ᱚᱱᱟ ᱫᱚ ᱱᱷᱟᱜ ᱛᱤᱠᱤᱱ, ᱛᱤᱠᱤᱱ ᱠᱷᱚᱱᱼᱟᱜ ᱞᱮ, ᱮᱛᱚᱦᱚᱵᱟ ᱾
ᱦᱩᱸᱻ ᱦᱩᱸᱻ ᱾
ᱟᱫᱚ, ᱵᱚᱸᱜᱟ ᱵᱩᱨᱩ ᱠᱟᱹᱢᱤ ᱥᱮᱫ ᱫᱚᱞᱮ, ᱠᱩᱲᱟᱹᱣ ᱟᱠᱟᱫ ᱞᱮᱭᱟ ᱾ ᱟᱫᱚ, ᱛᱤᱨᱤᱥᱟᱹ ᱡᱩᱱ ᱡᱟᱦᱟᱸ ᱫᱚ, ᱟᱵᱚ ᱦᱩᱞ ᱢᱟᱦᱟ ᱫᱚ ᱵᱚᱸᱜᱟ ᱵᱩᱨᱩ ᱫᱮᱵᱟᱼ ᱫᱮᱵᱟ ᱫᱚ, ᱥᱚᱞ ᱥᱚᱠᱟᱞ ᱜᱮ, ᱵᱷᱟᱜᱮᱭᱟ ᱾ ᱥᱮᱛᱟᱜ ᱨᱮᱜᱮ ᱫᱚ ᱡᱟᱦᱟᱸ ᱫᱚ ᱵᱚᱱ ᱞᱟᱹᱭ ᱟᱵᱚᱱ, ᱱᱤᱨᱵᱟᱨ ᱛᱮ ᱵᱚᱱ ᱠᱚᱨᱟᱣ ᱢᱟ, ᱟᱹᱰᱤ ᱱᱟᱯᱟᱭᱚᱜᱼᱟ ᱾
ᱦᱩᱸᱻ ᱦᱩᱸᱻ ᱾
ᱟᱫᱚ ᱱᱷᱟᱜ, ᱚᱱᱟ ᱠᱷᱟᱹᱛᱤᱨ ᱛᱮ, ᱟᱹᱰᱤ ᱟᱫᱚ, ᱦᱩᱰᱤᱧ, ᱦᱩᱰᱤᱧ ᱢᱟᱹᱭ ᱵᱟᱹᱵᱩ ᱛᱟᱠᱚ ᱠᱚ, ᱥᱟᱶᱛᱟ ᱠᱚ ᱦᱩᱭᱩᱜ ᱜᱮᱭᱟ ᱠᱚ, ᱥᱮ, ᱟᱫᱚ ᱩᱱᱠᱩ ᱫᱚ ᱱᱟᱜ ᱩᱱ ᱜᱷᱟᱹᱲᱤᱡ ᱫᱚᱼᱼ ᱱᱚᱣᱟ ᱫᱟᱜ ᱛᱮᱛᱟᱝ ᱨᱮᱸᱜᱮᱡ ᱛᱮ, ᱨᱮᱸᱜᱮᱡ ᱛᱮᱫᱚ ᱩᱱ ᱜᱷᱟᱹᱲᱤᱡ ᱛᱟᱦᱮᱸ ᱫᱚ, ᱵᱟᱠᱚ ᱫᱟᱲᱮᱭᱟᱜ ᱜᱮᱭᱟ, ᱚᱱᱟ ᱚᱱᱟ ᱠᱷᱟᱹᱛᱤᱼᱼ ᱟᱞᱮ ᱫᱚ ᱱᱟ ᱟᱛᱟᱹᱲᱤ ᱜᱮᱞᱮ ᱥᱟᱹᱛ ᱥᱟᱯᱲᱟᱣ ᱠᱟᱛᱮᱫ ᱞᱮ ᱠᱟᱹᱢᱤ ᱠᱚᱫᱚᱞᱮ ᱯᱟᱨᱚᱢ ᱠᱟᱜᱼᱟ ᱞᱮ᱾ ᱵᱚᱸᱜᱟ ᱵᱩᱨᱩ ᱠᱟᱹᱢᱤ ᱫᱚ᱾
ᱟᱪᱪᱷᱟ᱾
ᱟᱫᱚ ᱦᱚᱸᱜᱼᱭ ᱫᱚ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱞᱟᱹᱜᱤᱫ ᱩᱱᱠᱩ ᱠᱟᱹᱴᱤᱡ ᱡᱟᱦᱟᱸ ᱜᱮ ᱫᱚ ᱥᱟᱹᱛ ᱥᱟᱯᱲᱟᱣ ᱢᱮᱱᱟᱜᱼᱟᱼᱼ ᱡᱟᱦᱟᱸᱞᱮᱠᱟ ᱟᱹᱞᱩ ᱫᱟᱹᱲ ᱪᱚᱠᱞᱮᱴ ᱫᱟᱹᱲ, ᱪᱟᱢᱚᱪ ᱮᱸᱻ ᱪᱟᱢᱚᱪ ᱫᱟᱹᱲ
ᱦᱢᱸ
ᱢᱮᱡᱤᱠᱮᱞ ᱪᱮᱤᱭᱟᱨ ᱚᱱᱟ ᱠᱚ ᱟᱭᱢᱟ ᱟᱭᱢᱟ ᱦᱮᱯᱨᱟᱣ ᱠᱟᱹᱴᱤᱡ ᱠᱟᱹᱴᱤᱡ ᱢᱟᱹᱭ ᱵᱟᱹᱵᱩ ᱛᱮᱠᱚ ᱞᱮ ᱫᱚᱦᱚ ᱠᱟᱜᱼᱟ ᱞᱮ ᱟᱨ ᱢᱟᱨᱟᱝ ᱠᱚ ᱞᱟᱹᱜᱤ ᱛᱮᱫᱚ ᱜᱟᱯᱟ ᱱᱟᱦᱟᱜ ᱞᱮ ᱫᱚᱦᱚ ᱠᱟᱜᱼᱟ ᱞᱮ ᱦᱮᱯᱨᱟᱣ ᱚᱱᱟ ᱫᱚ᱾
ᱚ ᱟᱨ ᱛᱟᱦᱮᱞᱮ ᱟᱨ ᱚᱝᱠᱟ ᱡᱮᱢᱚᱱᱼᱼ ᱟᱨ ᱤᱭᱟᱹ ᱠᱚ ᱯᱳᱜᱨᱟᱢ ᱠᱚ ᱡᱮᱢᱚᱱ ᱦᱳᱭᱳᱜ ᱠᱟᱱ ᱜᱮᱭᱟ ᱟᱰᱤ ᱜᱟᱱ ᱡᱟᱭᱜᱟ ᱨᱮᱼᱼ ᱚᱱᱠᱟ ᱦᱳᱭᱳᱜ ᱠᱟᱱ ᱜᱮᱭᱟ ᱥᱮ ᱞᱮᱠᱟ᱾
ᱦᱚᱸ ᱵᱟᱝᱟ ᱵᱟᱝᱟ ᱱᱚᱼᱼ ᱛᱮᱫᱚ ᱚᱝᱠᱟ ᱯᱳᱜᱨᱟᱢ ᱫᱚ ᱵᱟᱝᱞᱮ ᱠᱚᱨᱟᱣ ᱦᱚᱪᱚᱭ ᱫᱟᱞᱮ ᱡᱟᱦᱟᱸ ᱞᱮᱠᱟ ᱟᱨᱠᱤ ᱱᱤᱡᱮ ᱨᱟᱜᱼᱼ ᱥᱮᱨᱣᱟ ᱪᱮᱛᱟᱱ ᱨᱮ ᱡᱟᱦᱟᱸ ᱞᱮᱠᱟ ᱱᱟᱜᱼᱼ ᱢᱟᱱᱮ ᱱᱚᱜᱼᱚᱭ ᱡᱮ ᱟᱨ ᱜᱟᱯᱟ ᱞᱮ ᱠᱚᱨᱟᱣ ᱦᱚᱪᱚᱭ ᱫᱟᱞᱮ ᱛᱮᱦᱮᱧ ᱫᱚ ᱚᱱᱟ ᱫᱚ ᱥᱚᱢ ᱢᱟᱱᱮ ᱚᱠᱛᱚ ᱫᱚᱼᱼ ᱫᱚ ᱛᱟᱦᱮᱸ ᱠᱟᱱᱟ ᱢᱮᱱᱠᱷᱟᱱ ᱛᱮᱦᱮᱧ ᱫᱚ ᱠᱚᱨᱟᱣ ᱫᱚ ᱩᱪᱤᱛ ᱫᱚ ᱵᱟᱝ ᱠᱟᱱᱟ ᱡᱟᱦᱟᱸᱼᱼ ᱫᱚ ᱛᱤᱱᱟᱹᱜ ᱫᱩ ᱢᱩᱦᱤᱢ ᱨᱮᱱᱟᱜ ᱠᱟᱛᱷᱟ ᱠᱟᱱᱟ ᱱᱚᱜᱼᱚᱭ ᱡᱮ ᱟᱵᱚ ᱦᱚᱸᱜ ᱚᱝᱠᱟ ᱛᱮᱦᱮᱧ ᱞᱮᱠᱟᱱ ᱫᱚ ᱛᱮᱦᱮᱧ ᱨᱟᱹᱥᱠᱟᱹ ᱫᱤᱱ ᱫᱚ ᱵᱟᱝ-ᱟ ᱠᱟᱱ ᱛᱟᱵᱚᱱᱟ ᱟᱵᱚ ᱫᱚ ᱛᱮᱦᱮᱧ ᱫᱚ ᱫᱩᱠ ᱢᱟᱦᱟ ᱠᱟᱱ ᱛᱟᱵᱚᱱᱟ᱾ ᱛᱮᱱ ᱫᱚ ᱩᱱ ᱞᱳᱜ ᱢᱟᱭᱟᱢ ᱠᱤᱱ ᱞᱤᱸᱜᱤ ᱞᱟᱜᱼᱟ ᱥᱮᱼᱼ
ᱦᱚᱢᱸ ᱦᱚᱢᱸ
ᱟᱫᱚ ᱢᱟ ᱚᱱᱟ ᱠᱷᱟᱛᱤᱨ ᱛᱮᱦᱮᱧ ᱢᱟ ᱚᱱᱟᱼᱼ ᱠᱟᱹᱴᱤᱡ ᱢᱟᱹᱭ ᱵᱟᱹᱵᱩ ᱛᱟᱠᱚ ᱞᱟᱹᱜᱤᱫ ᱡᱟᱛᱮ ᱱᱩᱠᱩᱣᱟᱜ ᱢᱚᱱᱮ ᱱᱚᱣᱟ ᱱᱚᱣᱟ ᱱᱚᱜ-ᱚ ᱱᱚᱣᱟ ᱡᱟᱦᱟᱸ ᱟᱵᱚ ᱵᱚᱱ ᱛᱮᱦᱮᱧ ᱵᱚᱱ ᱼᱼ ᱛᱤᱨᱤᱥᱟ ᱡᱩᱱ ᱡᱟᱦᱟᱸ ᱦᱩᱞ ᱢᱟᱦᱟ ᱟᱹᱰᱤ ᱠᱟᱹᱴᱤᱡ ᱠᱟᱹᱴᱤᱡ ᱵᱟᱩ ᱪᱮᱫ ᱞᱟᱹᱜᱤᱫ ᱛᱮ ᱱᱚᱣᱟ ᱠᱚᱫᱚ ᱡᱟᱠᱼᱼ ᱱᱩᱠᱩ ᱱᱚᱣᱟ ᱥᱟᱞᱟᱜ ᱨᱮᱠᱚ ᱛᱟᱦᱮᱱ ᱢᱟᱠᱚ ᱠᱟᱹᱴᱤᱡ ᱜᱤᱫᱽᱨᱟᱹ ᱫᱚ ᱵᱟᱲᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱠᱷᱮᱞᱳᱰᱼᱼ ᱩᱱᱠᱩ ᱪᱮᱫ ᱧᱟᱢᱟ ᱟᱠᱚ ᱚᱱᱛᱮ ᱠᱚ ᱪᱟᱞᱟᱜ ᱟᱠᱚ ᱟᱫᱚ ᱚᱱᱟ ᱠᱷᱟᱹᱛᱤᱨ ᱛᱮ ᱩᱱᱠᱩ ᱞᱟᱹᱜᱤᱫ ᱫᱚ ᱠᱟᱹᱴᱤᱡ ᱚᱱᱟ ᱠᱚ ᱫᱚᱦᱚ ᱦᱳᱭ ᱠᱟᱱᱟ ᱡᱟᱛᱮᱼᱼ ᱡᱟᱛᱮ ᱩᱱᱠᱩ ᱚᱱᱟ ᱠᱚ ᱫᱤᱥᱟᱹ ᱫᱚᱦᱚᱭ ᱢᱟ ᱠᱚ ᱡᱮ ᱵᱟᱝ ᱢᱤᱫᱴᱟᱝ ᱼᱼ ᱛᱮᱦᱮᱧ ᱛᱤᱨᱤᱥᱟ ᱡᱩᱱ ᱡᱟᱦᱟᱸ ᱫᱚ ᱟᱴᱷᱚᱨᱚᱥᱚ ᱯᱚᱱᱪᱟᱱᱱᱚ ᱥᱟᱼᱼ ᱥᱟᱞ ᱨᱮ ᱦᱚᱸᱜ-ᱚᱭ ᱛᱤᱨᱤᱥᱮ ᱡᱩᱱ ᱨᱮ ᱦᱚᱸᱜᱼᱚᱭ ᱥᱤᱫᱩ ᱠᱟᱱᱩ ᱦᱩᱞ ᱠᱤᱱ ᱦᱚᱦᱚ ᱞᱮᱫ ᱚᱱᱟ ᱵᱟᱠᱷᱨᱟ ᱟᱸ ᱟᱸᱡᱚᱢᱟᱚ ᱠᱟᱴᱤᱡ ᱠᱚ ᱥᱮᱬᱟ ᱪᱮᱫᱟ ᱠᱚ᱾
ᱦᱩᱸᱻ
ᱟᱫᱚ ᱚᱱᱟ ᱵᱟᱠᱷᱟᱨ ᱜᱮ ᱚᱱᱠᱟᱱᱟᱜ ᱠᱩᱨᱩᱢᱩᱴᱩ ᱞᱮ ᱫᱚᱦᱚ ᱠᱟᱜᱼᱟ ᱞᱮ
ᱟᱰᱤ ᱱᱟᱯᱟᱭ ᱱᱟ ᱱᱚᱼᱼ ᱜᱤᱫᱽᱨᱟᱹ ᱠᱚᱦᱚᱸ ᱠᱚ ᱪᱮᱫ ᱫᱟᱲᱮᱭᱟᱜᱼᱟ ᱥᱮᱠᱚ ᱫᱤᱥᱟᱹ ᱫᱚᱦᱚᱭᱟ᱾ ᱵᱟᱠᱚ ᱦᱤᱲᱤᱧ ᱛᱟᱵᱚᱱᱟ ᱟᱵᱚᱣᱟᱜ ᱥᱟᱱᱛᱟᱲ ᱟᱜᱼᱼ ᱡᱟᱦᱟᱸ ᱤᱭᱟᱹ ᱠᱚ,
ᱟᱵᱚ ᱨᱮᱱ ᱱᱟᱜᱟᱢᱤᱭᱟᱹ ᱱᱚᱜ-ᱚᱭ ᱥᱤᱫᱩ ᱠᱟᱱᱩ ᱯᱷᱩᱞᱳ ᱡᱷᱟᱱᱚ᱾ ᱛᱟᱯᱚᱨᱮ ᱪᱟᱸᱫ ᱵᱷᱳᱭᱨᱚᱵ ᱱᱩᱠᱩ ᱡᱷᱚᱛᱚ ᱟᱭᱢᱟ ᱟᱭᱢᱟ ᱟᱵᱚᱨᱮᱱ ᱵᱤᱨ ᱵᱷᱟᱱᱴᱟ ᱠᱚ ᱢᱮᱱᱟᱜ ᱠᱚᱣᱟ ᱡᱟᱛᱮ ᱩᱱᱠᱩᱣᱟᱜ ᱫᱤᱥᱟᱹ ᱫᱚᱦᱚᱭ ᱞᱟᱹᱜᱤᱫᱼᱼ ᱩᱱᱠᱩ ᱠᱟᱹᱴᱤᱡ ᱠᱟᱹᱴᱤᱡ ᱢᱟᱹᱭ ᱵᱟᱵᱩ ᱛᱟᱠᱚ ᱞᱟᱹᱜᱤᱫ ᱛᱮᱫᱚ ᱚᱱᱠᱟᱱᱟᱜ ᱦᱩᱰᱤᱧ ᱦᱩᱰᱤᱧ ᱤᱭᱟᱹ ᱠᱚ ᱫᱚᱦᱚ ᱦᱩᱭ ᱠᱟᱱᱟ᱾
ᱟᱪᱪᱷᱟ
ᱟᱪᱪᱷᱟ ᱢᱟ ᱟᱹᱵᱤᱱᱼᱼ ᱟᱪᱪᱷᱟ ᱟᱹᱵᱤᱱ ᱥᱮᱫ ᱚᱱᱛᱮ ᱥᱚᱵᱽᱡᱤ ᱠᱚ ᱪᱟᱥ ᱵᱟᱲᱟ ᱠᱚ ᱦᱩᱭᱩᱜ ᱜᱮᱭᱟ ᱥᱮ ᱵᱟᱝᱼᱚᱭ ᱡᱮᱢᱚᱱ ᱟᱥᱟᱲ ᱵᱚᱸᱜᱟᱼᱼ ᱥᱚᱵᱽᱡᱤ ᱪᱟᱥ ᱠᱤᱪᱷᱩ ᱠᱤᱪᱷᱩ ᱦᱩᱭᱩᱜ ᱜᱮᱭᱟ ᱡᱟᱦᱟᱸ ᱫᱚ ᱨᱚᱦᱚᱭ ᱠᱟᱜ ᱜᱮᱭᱟ ᱠᱚ ᱚᱱᱠᱟ ᱾
ᱮ ᱪᱟᱥ ᱵᱚᱞᱛᱮ ᱫᱚ ᱟᱨ ᱱᱚᱝᱠᱟ ᱟᱨ ᱥᱚᱵᱽᱡᱤ ᱪᱟᱥ ᱠᱚᱫᱚ ᱫᱚᱢᱮ ᱮᱠᱴᱟ ᱫᱚ ᱵᱟᱝ ᱦᱩᱭᱩᱜᱼᱟ ᱾ ᱟᱨ ᱟᱞᱮ ᱥᱮᱫ ᱫᱚ ᱠᱟᱹᱴᱤᱡ ᱫᱟᱜ ᱨᱮᱱᱟᱜ ᱠᱟᱹᱴᱤᱡ ᱫᱚᱢᱮ ᱥᱚᱝᱠᱚᱴ ᱛᱚ ᱟᱫᱚ ᱛᱟᱦᱞᱮ ᱚᱱ ᱚᱱᱠᱟ ᱥᱚᱵᱽᱡᱤ ᱠᱚ ᱪᱟᱥ ᱫᱚ ᱵᱚᱞᱛᱮ ᱚᱱᱮ ᱜᱟᱰᱟ ᱫᱟᱨᱮ ᱡᱟᱦᱟᱸᱭᱟᱜ ᱟᱨᱠᱤ ᱜᱟᱰᱟ ᱢᱮᱱᱟᱜᱼᱟ ᱛᱚ ᱟᱞᱮ ᱥᱮᱱ ᱫᱚ ᱟᱫᱚ ᱡᱟᱦᱟᱸᱭ ᱜᱟᱰᱟ ᱫᱷᱟᱨᱮ ᱟᱨᱠᱤ ᱠᱷᱮᱛ ᱠᱚ ᱦᱮᱱᱟᱜᱼᱟ, ᱛᱟᱦᱞᱮ ᱩᱱᱠᱩ ᱜᱮ ᱥᱚᱵᱽᱡᱤ ᱠᱚᱠᱚ ᱪᱟᱥ ᱵᱟᱲᱟᱭ ᱜᱮᱭᱟ ᱡᱟᱦᱟᱸᱭᱟᱜ ᱢᱮᱱᱟᱜ ᱜᱮᱭᱟ ᱾ ᱟᱨ ᱡᱟᱦᱟᱸᱭᱟᱜ ᱫᱚ ᱵᱟᱹᱱᱩᱜᱼᱟ ᱛᱟᱞᱚᱞᱮ ᱚᱱᱠᱟ ᱫᱚ ᱪᱟᱥ ᱫᱚ ᱵᱟᱝ ᱦᱩᱭᱩᱜ ᱜᱮᱭᱟ ᱾ ᱦᱩᱸᱜᱼᱩ ᱾
ᱱᱚᱼᱚᱭ ᱟᱥᱟᱲ ᱟᱥᱟᱲ ᱵᱚᱸᱜᱟ ᱫᱚ ᱱᱚᱼᱚᱭ ᱟᱫᱚ ᱫᱟᱜ ᱡᱟᱹᱯᱩᱫ ᱫᱤᱱ ᱠᱟᱱᱟ ᱟᱫᱚ ᱱᱮᱛᱟᱨ ᱫᱚ ᱪᱟᱥ ᱫᱚ ᱦᱩᱭᱩᱜᱼᱟ ᱾ ᱛᱟᱦᱚᱞᱮ ᱫᱷᱚᱨᱚᱱ ᱪᱟᱥ ᱫᱚ ᱵᱟᱝ ᱦᱩᱭᱩᱜ ᱜᱮᱭᱟ?
ᱦᱳᱭ ᱫᱷᱚᱨᱚᱱ ᱪᱟᱥ ᱫᱚ ᱵᱟᱝ ᱦᱩᱭᱩᱜ ᱜᱮᱭᱟ ᱾ ᱟᱫᱚ ᱚᱱᱟ ᱟᱥᱟᱲ ᱵᱚᱸᱜᱟ ᱜᱮ ᱟᱨᱠᱤ ᱦᱩᱭᱩᱜ ᱜᱮᱭᱟ ᱾ ᱦᱩᱸ ᱦᱩᱸ ᱢᱤᱫ ᱥᱤᱡᱤᱱ
ᱟᱞᱮ ᱥᱮᱫ ᱢᱟ ᱵᱟᱨ ᱥᱤᱡᱤᱱ ᱜᱮ ᱪᱟᱥ ᱦᱩᱭᱩᱜ ᱜᱮᱭᱟ ᱟᱥᱟᱲ ᱱᱚᱣᱟ ᱫᱷᱚᱨᱚᱱ ᱦᱚᱸ ᱟᱨ ᱱᱚᱣᱟ ᱱᱟᱢᱤ ᱨᱮᱦᱚᱸ
ᱚ ᱟᱫᱚ ᱟᱯᱮ ᱥᱮᱫ ᱫᱚ ᱪᱮᱫ ᱞᱮᱠᱟ ᱫᱟᱜ ᱠᱚ ᱨᱮᱱᱟᱜ
ᱟᱫᱚ ᱫᱟᱜ ᱠᱚᱫᱚ ᱱᱟᱦᱟᱜ ᱢᱤᱱᱤ ᱛᱮ ᱟᱫᱚ ᱟᱞᱮ ᱥᱮᱫ ᱫᱚ ᱚᱱᱟ ᱵᱟᱸᱫ ᱯᱩᱠᱷᱨᱤ ᱠᱚ ᱢᱮᱱᱟᱜᱼᱟ ᱠᱤᱪᱷᱩ ᱜᱟᱱ ᱾ ᱟᱨ ᱢᱤᱱᱤ ᱠᱚᱦᱚᱸ ᱢᱮᱱᱟᱜᱼᱟ ᱛᱚ ᱢᱤᱱᱤ ᱛᱮᱜᱮ ᱫᱷᱚᱨᱚᱱ ᱫᱚᱠᱚ ᱨᱚᱦᱚᱭ ᱜᱮᱭᱟ ᱠᱚ ᱾ ᱟᱫᱚ ᱱᱚᱜᱼᱚᱭ ᱱᱮᱛᱟᱨ ᱫᱤᱱ ᱫᱚ ᱱᱚᱜᱼᱚᱭ ᱛᱚ ᱥᱮᱨᱢᱟ ᱡᱟᱹᱲᱤ ᱠᱚᱭᱚᱜ ᱠᱟᱛᱮᱫ ᱠᱚ ᱛᱟᱦᱮᱱ ᱜᱮᱭᱟ ᱠᱚ ᱟᱨ ᱡᱩᱫᱤ ᱥᱮᱨᱢᱟ ᱡᱟᱹᱲᱤ ᱛᱟᱭᱚᱢ ᱚᱱᱮ ᱠᱚᱭᱚᱜ ᱠᱚᱭᱚᱜ ᱛᱮ ᱡᱩᱫᱤ ᱵᱟᱝ ᱦᱩᱭᱩᱜ ᱠᱷᱟᱱ ᱛᱚᱠᱷᱚᱱ ᱟᱫᱚ ᱟᱨᱦᱚᱸ ᱚᱱᱠᱟ ᱜᱮ ᱢᱤᱱᱤ ᱠᱚᱠᱚ
ᱚᱻ ᱟᱪᱪᱷᱟ ᱾
ᱟᱫᱚ ᱱᱟᱦᱟᱜ ᱛᱚᱞᱟ ᱠᱚᱢᱟ ᱦᱳᱭ ᱾ ᱦᱳᱭ ᱱᱚᱛᱮ ᱢᱟ ᱪᱟᱥ ᱫᱚ ᱟᱹᱰᱤ ᱱᱟᱯᱟᱭ ᱜᱮ ᱦᱳᱭᱳᱜ ᱜᱮᱭᱟ ᱾
ᱟᱫᱚ ᱟᱯᱮ ᱥᱮᱫ ᱫᱚ ᱪᱮᱫ ᱠᱚ ᱪᱟᱥ ᱜᱮᱭᱟ ᱠᱚ ᱟᱨᱠᱤ?
ᱟᱞᱮ ᱥᱮᱫ ᱫᱚ ᱱᱚᱜᱼᱚᱭ ᱡᱮᱢᱚᱱ ᱱᱚᱜᱼᱚᱭ ᱟᱥᱟᱲ ᱢᱟᱱᱮ ᱱᱚᱣᱟ ᱤᱭᱟᱹ ᱨᱮ ᱪᱟᱥ ᱫᱚ ᱢᱟᱱᱮ ᱦᱳᱭ ᱟᱠᱟᱱᱟ ᱱᱤᱛ ᱱᱤᱛᱚᱜ ᱫᱚ ᱳᱰᱳᱝᱚᱜ ᱠᱟᱱᱟ ᱥᱚᱵᱽᱡᱤ ᱠᱚᱫᱚ ᱡᱮᱢᱚᱱ ᱱᱚᱣᱟ ᱠᱚ ᱠᱟᱞᱞᱟ ᱡᱷᱤᱸᱜᱟᱹ ᱵᱚᱨᱵᱚᱴᱤ ᱱᱚᱣᱟ ᱠᱚᱫᱚ ᱪᱟᱞᱟᱜ ᱠᱟᱱᱟ ᱾ ᱟᱨ ᱦᱚᱸᱜᱼᱚᱭ ᱥᱚᱥᱟ ᱫᱚ ᱡᱟᱛᱮ ᱨᱚᱦᱚᱭ ᱦᱚᱜᱼᱚᱭ ᱥᱚᱥᱟ ᱡᱚᱛᱚ ᱯᱚᱨᱮ ᱠᱚ ᱨᱚᱦᱚᱭ ᱟᱠᱚ ᱱᱚᱜᱼᱚᱭ ᱱᱚᱣᱟ ᱟᱥᱟᱲ ᱵᱚᱸᱜᱟ ᱪᱟᱵᱟ ᱚᱱᱟ ᱥᱟ ᱥᱟᱱ ᱥᱟᱱ ᱵᱚᱸᱜᱟ ᱥᱮᱫ ᱾ ᱟᱫᱚ ᱡᱟᱛᱮ ᱚᱱᱟ ᱵᱷᱟᱫᱚᱨ ᱟᱥᱤᱱ ᱳᱰᱳᱝᱚᱜ ᱢᱟ ᱚᱱᱟ ᱫᱚ ᱾
ᱚᱻ
ᱚᱱᱟ ᱵᱟᱹᱭᱦᱟᱹᱲ ᱡᱟᱦᱟᱸ ᱠᱚ ᱢᱟᱱᱮ ᱱᱚᱣᱟ ᱤᱭᱟᱹ ᱵᱟᱲᱜᱮ ᱠᱚ ᱢᱮᱱᱟᱜᱼᱟ ᱟᱨ ᱱᱚᱭᱟ ᱩᱱᱤ ᱵᱟᱹᱫᱽ ᱡᱟᱦᱟᱸ ᱠᱚᱫᱚ ᱵᱟᱹᱫᱽ ᱦᱟᱥᱟ ᱠᱚ ᱠᱟᱱᱟ ᱚᱱᱟ ᱠᱚᱫᱚ ᱱᱚᱜᱼᱚᱭ ᱦᱳᱲᱳ ᱜᱮᱠᱚ ᱪᱟᱥ ᱟᱠᱚ ᱟᱫᱚ ᱱᱮᱛᱟᱨ ᱫᱤᱱ ᱫᱚ ᱾
ᱚ ᱟᱨ ᱱᱚᱜᱼᱚᱭ ᱡᱮᱢᱚᱱ ᱜᱩᱦᱩᱢ ᱛᱟᱨᱯᱚᱨᱮ ᱡᱚᱱᱰᱨᱟ ᱚᱱᱟ ᱠᱚᱫᱚ ᱦᱩᱭᱩᱜ ᱜᱮᱭᱟ ᱥᱮ ᱵᱟᱝ?
ᱦᱳᱭ ᱱᱚᱣᱟ ᱠᱚᱫᱚ ᱦᱩᱭᱩᱜ ᱜᱮᱭᱟ ᱾ ᱟᱫᱚ ᱚᱱᱮ ᱢᱟᱱᱮ ᱪᱮᱫ ᱞᱤᱧ ᱞᱟᱹᱭᱟ ᱚᱱᱟ ᱠᱚᱫᱚ ᱦᱳᱭ ᱪᱟᱵᱟ ᱠᱟᱛ ᱮᱫ ᱛᱟᱨᱯᱚᱨᱮ ᱦᱚᱸᱜᱼᱚᱭ ᱤᱭᱟᱹ ᱠᱚᱠᱚ ᱪᱟᱥ ᱟᱠᱟᱫᱟ ᱛᱩᱲᱤ ᱛᱤᱞᱢᱤᱧ ᱡᱚᱠᱷᱚᱱ ᱠᱚ ᱪᱟᱥ ᱫᱚ ᱚᱱᱟᱴᱟᱜ ᱥᱤᱡᱤᱱ ᱨᱮ ᱚᱱᱟ ᱡᱚᱱᱰᱨᱟ ᱡᱚᱱᱰᱨᱟ ᱜᱩᱦᱩᱢ ᱫᱚ ᱱᱚᱛᱮ ᱫᱚ ᱵᱟᱠᱚ ᱪᱟᱥ ᱜᱮᱭᱟ ᱠᱚ ᱾ ᱡᱚᱱᱰᱨᱟ ᱫᱚᱠᱚ ᱪᱟᱥ ᱜᱮᱭᱟ ᱠᱚ ᱵᱟᱡᱽᱲᱟ
ᱚᱻ ᱦᱚ ᱾
ᱜᱩᱦᱩᱢ ᱪᱟᱥ ᱢᱟ ᱱᱮᱛᱟᱨ ᱢᱟ ᱫᱚᱢᱮ ᱠᱚᱢ ᱟᱠᱟᱱᱟ, ᱜᱩᱦᱩᱢ ᱫᱚ ᱢᱟᱱᱮ ᱪᱟᱥ ᱜᱮ ᱵᱟᱝ ᱧᱮᱞᱚᱜᱚᱜ ᱠᱟᱱᱟ ᱱᱮᱛᱟᱨ ᱢᱟ ᱾
ᱦᱮᱸ ᱟᱵᱚ ᱱᱚᱣᱟ, ᱱᱚᱣᱟ ᱟᱞᱮ ᱟᱞᱮ ᱥᱮᱫ ᱫᱚ ᱢᱟ ᱱᱚᱛᱮ ᱜᱩᱦᱩᱢ ᱪᱟᱥ ᱫᱚ ᱵᱟᱹᱱᱩᱜᱼᱟ ᱾